ᱦᱮᱞᱳ ᱾
ᱦᱟᱞᱳ ᱾
ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱦᱮᱸ ᱥᱟᱹᱜᱩᱱ ᱥᱮᱛᱟᱜ ᱾
ᱦᱩᱸ ᱥᱟᱜ ᱥᱮᱛᱟᱜ ᱾
ᱦᱮᱸ ᱫᱤᱭᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱤᱥ ᱫᱚ ᱚᱲᱟᱜ ᱜᱮ
ᱟᱪᱪᱷᱟ ᱫᱤᱭᱮ ᱯᱚᱨ ᱛᱟᱦᱚᱞᱮᱼᱼ ᱦᱩᱸ
ᱱᱟᱯᱟᱭ ᱜᱮᱭᱟ ᱯᱮ
ᱦᱟᱞᱳ ᱾ ᱦᱮᱸ ᱱᱟᱢᱟᱭ
ᱦᱮᱸ ᱞᱟᱹᱭ ᱱᱟᱯᱟᱭ ᱜᱮᱭᱟ ᱛᱚ ᱾
ᱪᱮᱫ ᱞᱮᱠᱟ, ᱦᱮᱸ ᱢᱮᱲᱤ ᱮᱠᱷᱚᱱ ᱫᱚ ᱱᱟᱯᱟᱭ ᱜᱮ ᱟᱯᱮᱜᱮ ᱪᱮᱫ ᱼᱼ ᱟᱪᱪᱷᱟ ᱟᱨ ᱫᱤ ᱦᱚ ᱟᱪᱪᱷᱟ, ᱟᱫᱚᱧ ᱞᱟᱹᱭᱫᱟ ᱡᱟᱦᱟᱸ ᱯᱟᱨᱚᱢᱮᱱᱼᱼ ᱦᱟᱯᱮᱱ ᱫᱤᱱ ᱟᱢᱵᱟᱵᱚᱛᱤ ᱫᱚ ᱪᱮᱫ ᱞᱮᱠᱟ ᱢᱟᱱᱟᱣ ᱠᱮᱫᱟ ᱯᱮ ᱥᱮ ᱪᱮᱫ ᱞᱮᱠᱟ ᱢᱟᱱᱟᱣ ᱦᱩᱭᱱᱟ?
ᱢᱟᱱᱟᱣ ᱦᱩᱭᱮᱱ ᱜᱮᱭᱟ ᱵᱷᱟᱜᱤ ᱜᱮ?
ᱩᱦ ᱟᱫᱚ ᱫᱮᱯ ᱦᱮᱸ ᱟᱞᱮ ᱥᱮᱫ ᱦᱚᱸ ᱱᱚᱝᱠᱟ ᱜᱮ ᱡᱟᱦᱟᱸ ᱞᱮᱠᱟ ᱢᱟᱱᱮ ᱥᱮᱫᱟᱭ ᱠᱷᱚᱱ ᱠᱚ ᱢᱟᱱᱟᱣ ᱟᱹᱜᱩᱭ ᱚᱱᱠᱟᱜᱮ ᱡᱮᱢᱚᱱ ᱥᱮᱛᱟᱜ ᱨᱮᱫᱚ ᱩᱞ ᱠᱟᱱᱴᱷᱟᱲ ᱠᱚ ᱡᱚᱢ ᱵᱟᱲᱟ ᱠᱟᱛᱮᱫ ᱟᱹᱭᱩᱵ ᱵᱮᱲᱟ ᱫᱚ ᱯᱤᱴᱷᱟᱹ ᱠᱚ ᱦᱳᱭ ᱥᱮ ᱦᱳᱭ ᱤᱱᱟᱹ ᱠᱚᱜᱮ ᱟᱯᱮᱥᱮᱫ ᱫᱚ ᱪᱮᱫ ᱞᱮᱠᱟ ᱚᱱᱠᱟ ᱜᱮ ᱥᱮ ᱟᱞᱟᱫᱟ ᱨᱚᱠᱚᱢ ᱵᱷᱮᱜᱟᱨ ᱜᱮᱭᱟ
ᱵᱷᱮᱜᱟᱨ ᱵᱚᱞᱮ ᱫᱚ
ᱟᱪᱪᱷᱟ ᱚ ᱴᱟᱣᱟᱨ ᱡᱟᱹᱱᱤᱡ ᱰᱤᱥᱴᱟᱵᱽ ᱫᱟᱭ ᱱᱟᱥᱮᱱᱟᱜ
ᱫᱚᱢᱮ ᱱᱮᱴᱣᱟᱨᱠ ᱤᱥᱥᱩ ᱮᱫᱟᱭ
ᱦᱮᱸ ᱦᱳᱭ ᱤᱱᱟᱹᱜᱮ ᱱᱟᱥᱮᱱᱟᱜ ᱠᱳᱱᱳ ᱥᱚᱢᱚᱭ ᱯᱨᱚᱵᱞᱮᱢ ᱮᱢᱫᱟᱭ ᱢᱟᱱᱮ
ᱟᱞᱮ ᱥᱮᱫ ᱫᱚ ᱡᱤᱞ ᱫᱟᱠᱟ ᱟᱨ ᱠᱷᱟᱹᱡᱟᱹᱲᱤ ᱠᱟᱱ
ᱚ ᱟᱪᱪᱷᱟ ᱟᱨ ᱫᱤᱭᱮ ᱯᱚᱨ ᱛᱟᱦᱚᱞᱮ ᱚᱱᱟ ᱠᱚᱢᱟ ᱛᱟᱵ ᱵᱟᱲᱟᱭᱮᱱ ᱟᱫᱚ ᱦᱚᱸᱜᱼᱚᱭ ᱛᱚ ᱟᱨᱚ ᱟᱵᱚᱣᱟᱜ ᱢᱤᱫᱴᱟᱝ ᱥᱟᱱᱛᱟᱲ ᱥᱚᱢᱟᱡᱽ ᱨᱮᱱᱟᱝ ᱥᱮ ᱥᱟᱱᱛᱟᱲ ᱤᱭᱟᱹᱱᱟᱝ ᱟᱹᱰᱤ ᱞᱟᱹᱴᱩ ᱢᱤᱫᱴᱟᱝ ᱜᱚᱨᱚᱵᱟᱱ ᱫᱤᱱ ᱡᱟᱦᱟᱸ ᱫᱚ ᱦᱩᱞ ᱫᱤᱵᱚᱥ ᱦᱳᱭ ᱥᱮ
ᱦᱳᱭ
ᱦᱮᱸ ᱟᱫᱚ ᱪᱮᱫ ᱞᱮᱠᱟ ᱟᱯᱮᱥᱮᱫ ᱫᱚ ᱦᱩᱞ ᱢᱟᱦᱟ ᱫᱚ ᱪᱮᱫ ᱞᱮᱠᱟ ᱦᱩᱭᱩᱜᱼᱟ ᱥᱮ ᱦᱩᱞ ᱢᱟᱦᱟ ᱤᱫᱤ ᱠᱟᱛᱮᱜ ᱪᱮᱫ ᱞᱮᱠᱟ ᱵᱟᱲᱟᱭ ᱠᱟᱱᱟᱯ ᱢᱮᱱᱟᱜ ᱠᱷᱟᱱ ᱫᱚ ᱱᱟᱥᱮᱱᱤᱡ ᱠᱟᱹᱴᱤᱡ ᱞᱟᱹᱭ ᱛᱟᱞᱟᱝ ᱢᱮ
ᱟᱞᱮᱥᱮᱫ ᱫᱚ ᱚᱱᱠᱟ ᱢᱩᱨᱛᱤ ᱠᱚ ᱵᱟᱹᱱᱩᱜᱼᱟ ᱥᱮ ᱛᱟᱦᱚᱞᱮ ᱢᱟᱱᱟᱣ ᱫᱚᱠᱚ ᱢᱟᱱᱟᱣ ᱜᱮᱭᱟ᱾ ᱟᱫᱚ ᱱᱚᱰᱮ ᱪᱟᱞᱟᱜ ᱟᱠᱚ ᱟᱹᱛᱩ ᱨᱮᱱ ᱦᱚᱲ ᱢᱤᱜ
ᱦᱩᱸ
ᱪᱟᱞᱟᱣ ᱠᱟᱛᱮ ᱩᱱᱠᱩ ᱦᱚᱢ ᱛᱟᱯᱚᱨᱮ ᱵᱟᱦᱟ ᱢᱟᱨᱟ ᱠᱚ ᱟᱨᱟᱣ ᱦᱩᱭᱩᱜᱼᱟ᱾
ᱦᱮᱭ
ᱛᱟᱯᱚᱨᱮ ᱟᱫᱚ ᱢᱤᱫ ᱵᱟᱨᱭᱟᱠᱚ ᱚᱱᱠᱟᱱ ᱡᱟᱦᱟᱸᱭ ᱢᱟᱨᱟᱝᱼᱢᱟᱨᱟᱝ ᱦᱚᱲ ᱠᱚ ᱢᱮᱱᱟᱜ ᱠᱚᱣᱟ᱾
ᱦᱩᱸ
ᱚᱱᱟ ᱥᱚᱢᱵᱚᱱᱫᱷᱮ ᱞᱟᱹᱭ ᱟᱠᱚ ᱛᱟᱯᱚᱨᱮ ᱫᱚᱢᱮ ᱠᱤᱪᱷᱩ ᱫᱚ ᱦᱩᱭᱩᱜ ᱜᱮᱭᱟ ᱟᱞᱮ ᱥᱮᱫ ᱫᱚ ᱟᱨᱠᱤ
ᱚ ᱟᱨ ᱱᱚᱝᱠᱟ ᱡᱮ ᱮᱠᱟᱝᱠᱚ ᱱᱟᱴᱚᱠ ᱥᱮ ᱟᱵᱚᱣᱟᱜ ᱞᱟᱭᱼᱞᱟᱠᱪᱟᱨ ᱨᱮᱱᱟᱜ ᱡᱟᱦᱟᱸ ᱫᱚ ᱮᱱᱮᱡ ᱥᱮᱨᱮᱧ ᱡᱟᱦᱟᱸ ᱫᱚ ᱜᱤᱫᱽᱨᱟᱹ ᱠᱚ ᱞᱟᱹᱜᱤᱫ ᱱᱚᱝᱠᱟ ᱠᱷᱮᱞᱟ ᱛᱷᱩᱞᱟ ᱱᱚᱝᱠᱟ ᱠᱚᱫᱚ ᱵᱟᱝ ᱦᱩᱭᱩᱜᱼᱟ ᱪᱮᱫ ᱞᱮᱜᱮ
ᱵᱟᱝ ᱜᱮ ᱟᱞᱮᱥᱮᱫ ᱫᱚ ᱵᱟᱝ ᱦᱩᱭᱩᱜ ᱜᱮᱭᱟ᱾
ᱚ ᱟᱪᱪᱷᱟ ᱦᱮᱸ ᱟᱞᱮ ᱥᱮᱫ ᱦᱚᱸ ᱱᱚᱝᱠᱟ ᱜᱮ ᱡᱮ ᱢᱩᱨᱛᱤ ᱫᱚ ᱵᱟᱹᱱᱩᱜ ᱯᱮᱭᱟ ᱟᱫᱚᱢ ᱢᱩᱨᱛᱤ ᱫᱚ ᱵᱟᱹᱱᱩᱜ ᱜᱮᱭᱟ ᱛᱟᱹᱣ ᱨᱮᱦᱚᱸ ᱢᱟᱱᱮ ᱠᱤᱪᱷᱩ ᱜᱮᱞᱟᱱ ᱢᱟᱱᱮ ᱟᱞᱮ ᱟᱜ ᱟᱥᱮ ᱯᱟᱥᱮ ᱫᱚ ᱟᱹᱰᱤ ᱥᱟᱢᱱᱮ ᱥᱟᱹᱢᱱᱤ ᱜᱮ ᱟᱛᱚ ᱠᱚ ᱢᱮᱱᱟᱜ ᱦᱳᱭ ᱥᱮ, ᱟᱫᱚ ᱫᱮ ᱵᱟ- ᱛᱟᱦᱚᱞᱮ ᱦᱩᱞ ᱫᱤᱵᱚᱥ ᱫᱚ ᱢᱟᱱᱮ ᱱᱚᱝᱠᱟ ᱟᱹᱰᱤ ᱛᱟᱦᱚᱞᱮ ᱚᱱᱠᱟ ᱚᱱᱟᱢ ᱯᱟᱸᱪ ᱪᱷᱚᱴᱤ ᱥᱟᱛ ᱟᱴᱴᱤ ᱟᱛᱚ ᱠᱚᱨᱮᱱ ᱢᱤᱞᱟᱹᱣ ᱠᱟᱛᱮᱫ ᱡᱮ ᱱᱚᱝᱠᱟ ᱩᱱᱠᱩ ᱥᱟᱱᱟᱢ ᱱᱟᱭᱠᱮ ᱵᱟᱵᱟ ᱠᱚ ᱢᱤᱞᱟᱹᱣ ᱠᱟᱛᱮ ᱡᱮ ᱛᱟᱦᱞᱮ ᱟᱵᱚ ᱢᱤᱫᱴᱟᱱ ᱱᱚᱝᱠᱟ ᱤᱭᱟᱹ ᱵᱚᱱ ᱠᱚᱨᱟᱣᱟ ᱡᱟᱦᱟᱸ ᱫᱚ ᱦᱟᱯᱲᱟᱢ ᱠᱚ ᱠᱚᱨᱟᱣ ᱟᱹᱜᱩᱣ ᱠᱟᱫ ᱱᱚᱝᱠᱟ ᱠᱷᱟᱹᱛᱤᱨ ᱢᱤᱫᱴᱮᱱ ᱢᱤᱫ ᱢᱤᱫᱴᱟᱝ ᱢᱟᱱᱮ ᱟᱨᱠᱤ ᱞᱟᱹᱴᱩ ᱱᱚᱜ ᱚᱱᱩᱥᱴᱷᱟᱱ ᱞᱮᱠᱟ ᱦᱳᱭ ᱥᱮ᱾
ᱦᱳᱭ᱾
ᱦᱮᱸ ᱱᱚᱝᱠᱟ ᱥᱮᱛᱟᱜ ᱵᱮᱲᱟ ᱫᱚ ᱱᱚᱝᱠᱟ ᱯᱩᱡᱟᱹ ᱯᱟᱥᱟ ᱥᱮ ᱱᱚᱝᱠᱟ ᱟᱵᱚᱣᱟᱜ ᱡᱟᱹᱛᱤᱭᱟᱹᱨᱤ ᱥᱟᱯᱟᱵᱽ ᱡᱟᱦᱟᱸ ᱫᱚ ᱚᱱᱟ ᱟᱵᱚᱨᱮᱱ ᱥᱤᱫᱩ ᱠᱟᱱᱩ ᱥᱤᱫᱩ, ᱥᱤᱫᱩ ᱠᱟᱹᱱᱩ ᱡᱟᱦᱟᱸ ᱟᱹᱠᱤᱱ ᱞᱟᱹᱲᱦᱟᱹᱭ ᱨᱮᱱᱟᱜ ᱡᱟᱦᱟᱸ ᱥᱟᱯᱟᱵ ᱠᱚ ᱛᱟᱦᱮᱸ ᱠᱟᱱ ᱛᱟᱠᱚ᱾ ᱦᱮᱞᱳ᱾
ᱦᱮᱸ᱾
ᱦᱮᱸ ᱢᱮᱱ ᱫᱤᱧ᱾ ᱡᱟᱦᱟᱸ ᱫᱚ ᱡᱟᱹᱛᱤᱭᱟᱹᱨᱤ ᱥᱟᱯᱟᱵ ᱠᱚ ᱛᱟᱦᱮᱸ ᱠᱟᱱ ᱛᱟᱵᱚᱱ ᱚᱱᱟ ᱠᱚ ᱵᱚᱸᱜᱟ ᱵᱩᱨᱩ ᱠᱟᱛᱮᱜ ᱢᱤᱫᱴᱟᱝ ᱨᱮᱞᱤ ᱦᱩᱭᱩᱜ-ᱟ ᱦᱮᱸ ᱥᱮ᱾ ᱟᱨ ᱱᱚᱝᱠᱟ ᱨᱮᱞᱮ ᱦᱩᱭ ᱠᱟᱛᱮ ᱟᱨ ᱛᱟᱨᱯᱚᱨ ᱱᱚᱝᱠᱟ ᱯᱩᱡᱟᱹ ᱯᱟᱥᱟ ᱦᱩᱭᱮᱱ ᱜᱮ᱾ ᱫᱤᱭᱮ ᱯᱚᱨ ᱱᱚᱝᱠᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱞᱟᱹᱜᱤᱫ ᱫᱚ ᱢᱟᱱᱮ ᱛᱤᱠᱤᱱ ᱵᱮᱲᱟ ᱠᱷᱚᱱ ᱥᱮ ᱤᱭᱟᱹ ᱞᱮᱠᱷᱚᱱ ᱢᱟᱱᱮ ᱩᱱᱠᱩ ᱞᱟᱹᱜᱤᱱ ᱫᱚ ᱱᱚᱝᱠᱟ ᱥᱯᱳᱴ ᱛᱟᱸᱦᱮᱱᱟ᱾ ᱛᱟᱯᱚᱨ ᱱᱚᱝᱠᱟ ᱚᱱᱚᱬᱦᱮᱸᱫ ᱛᱮᱸᱦᱮᱱᱟ ᱥᱟᱶᱛᱮ ᱟᱵᱨᱤ ᱛᱤ ᱛᱟᱸᱦᱮᱱᱟ ᱱᱚᱝᱠᱟ ᱢᱟᱹᱭ ᱛᱟᱠᱚ ᱞᱟᱹᱜᱤᱫ ᱫᱟᱹᱭ ᱛᱟ ᱠᱚ ᱞᱟᱹᱜᱤᱫ ᱱᱚᱝᱠᱟ ᱠᱟᱰᱷᱩᱢ ᱪᱟᱯᱟᱫ ᱛᱟᱸᱦᱮᱱᱟ, ᱥᱩᱭ ᱥᱩᱛᱟᱹᱢ ᱯᱚᱨᱦᱟ ᱛᱟᱸᱦᱮᱱᱟ ᱦᱮᱸ ᱥᱮ ᱢᱟᱱᱮ ᱟᱭᱢᱟ ᱨᱚ ᱠᱚᱢ ᱢᱤᱫᱴᱟᱝ ᱚᱱᱩᱥᱴᱷᱟᱱ ᱦᱩᱭᱩᱜ-ᱟ ᱦᱮᱸᱥᱮ, ᱦᱮᱸ᱾ ᱟᱨ ᱱᱚᱝᱠᱟ ᱟᱹᱭᱩᱵ ᱵᱮᱲᱟ ᱫᱚ ᱢᱤᱫ ᱵᱮᱲᱟ ᱢᱤᱫ ᱜᱷᱟᱹᱲᱤᱡ ᱫᱚ ᱡᱮ ᱦᱚᱸᱜ-ᱚᱭ ᱡᱮᱢᱚᱱ ᱟᱵᱚᱣᱟᱜ ᱞᱟᱭ-ᱞᱟᱠᱪᱟᱨ ᱨᱮᱱᱟᱜ ᱮᱱᱮᱡ ᱥᱮ ᱥᱮᱨᱮᱧ ᱡᱟᱦᱟᱸ ᱫᱚ ᱫᱚᱝ ᱞᱟᱜᱽᱬᱮ ᱚᱱᱟ ᱠᱚ ᱢᱤᱫ ᱵᱮᱲᱟ ᱦᱩᱭ ᱢᱟᱱᱮ ᱢᱤᱫ ᱜᱷᱟᱹᱲᱤᱡ ᱦᱩᱭᱮᱱ ᱜᱮ ᱦᱮᱸ ᱥᱮ᱾
ᱦᱩᱸ᱾
ᱟᱨ ᱫᱤᱭᱮ ᱯᱚᱨ ᱚᱱᱠᱟ ᱵᱚᱱᱫᱚ ᱵᱟᱲᱟᱭᱮᱱ ᱜᱮ ᱟᱫᱚ᱾ ᱟᱫᱚ ᱟᱯᱮ ᱥᱮᱱ ᱫᱚ ᱚᱠᱟ ᱥᱮᱱ ᱪᱚᱝ ᱟᱫᱚ? ᱪᱮᱫ ᱞᱮᱠᱟ ᱱᱮᱛᱟᱨ ᱡᱟᱦᱟᱸ ᱦᱚᱸᱜ-ᱚᱭ ᱡᱮ ᱢᱟᱱᱮ ᱯᱨᱳᱜᱨᱟᱢ ᱨᱮ ᱡᱟᱦᱟᱸ ᱞᱮᱠ ᱠᱟ ᱦᱩᱞ ᱫᱤᱵᱚᱥ ᱨᱮ ᱦᱮᱸ ᱥᱮ᱾
ᱦᱮᱸ᱾
ᱡᱟᱦᱟᱸ ᱫᱚ ᱱᱮᱛᱟᱨ ᱠᱚᱭᱮᱠ ᱠᱳᱴᱤ ᱡᱟᱭᱜᱟ ᱠᱚᱨᱮ ᱧᱮᱞᱚᱜ ᱠᱟᱱᱟ ᱥᱮ ᱟᱸᱡᱚᱢᱚᱜ ᱠᱟᱱᱟ ᱡᱮ ᱦᱩᱞ ᱫᱤᱵᱚᱥ ᱫᱚ ᱟᱵᱚ ᱫᱚ ᱨᱟᱹᱥ ᱠᱟᱹ ᱱᱟᱝ ᱫᱤᱱ ᱫᱚ ᱵᱟᱝ ᱠᱟᱱᱟ᱾ ᱠᱮᱣ ᱠᱚᱫᱚ ᱠᱚ ᱞᱟᱹᱭ ᱫᱟ ᱟᱨ ᱠᱮᱣ ᱠᱚ ᱫᱚ ᱠᱚ ᱞᱟᱹᱭ ᱮᱫᱟ ᱡᱮ ᱦᱮᱸ ᱦᱩᱞ ᱫᱤᱵᱚᱥ ᱫᱚ ᱟᱹᱰᱤ ᱨᱟᱹᱥᱠᱟᱹ ᱨᱮᱱᱟᱝ ᱫᱤᱱ ᱠᱟᱱᱟ ᱡᱟᱦᱟᱸ ᱠᱚᱨᱮ ᱫᱚ ᱵᱚᱱ ᱧᱮᱞᱫᱟ ᱡᱮ ᱟᱹᱰᱤ ᱜᱮ ᱚᱨᱠᱮᱥᱴᱟᱨ ᱡᱮ ᱮᱥᱴᱮᱡᱽ ᱯᱨᱳᱜᱨᱟᱢ ᱠᱚ ᱠᱚᱨᱟᱣᱮᱫᱟ᱾ ᱚᱱᱟ ᱤᱫᱤ ᱠᱟᱛᱮᱜ ᱟᱢ ᱪᱮᱫ ᱮᱢ ᱞᱟᱹᱭ ᱦᱚᱪᱚᱭ ᱫᱟ ᱢᱟᱱᱮ ᱢᱟᱱᱮ ᱱᱤᱭᱟᱹ ᱫᱚ ᱵᱷᱟᱞᱮ ᱡᱤᱱᱤᱥ ᱥᱮ ᱢᱟᱱᱮ ᱥᱩ ᱨᱮᱱᱟᱜ ᱫᱤᱱ ᱥᱮ ᱫᱩᱠ ᱨᱮᱱᱟᱜ ᱫᱤᱱ ᱠᱟᱱᱟ ᱟᱢᱟᱜ ᱪᱤᱱᱛᱟᱹ ᱵᱷᱟᱵᱱᱟ ᱨᱮ?
ᱤᱧ ᱫᱩᱧ ᱞᱟᱹᱭᱟ ᱤᱱᱟᱹ ᱦᱤᱞᱳᱜ ᱫᱚ ᱢᱟᱱᱮ ᱚᱨᱜᱮᱥᱴᱟᱨ ᱠᱚ ᱫᱚ ᱵᱟᱝ ᱦᱩᱭ ᱞᱮᱱᱠᱷᱟᱱ ᱜᱮ ᱵᱷᱟᱜᱮᱜ-ᱟ᱾
ᱟᱪᱪᱷᱟ ᱟᱹᱰᱤ ᱱᱟᱯᱟᱭ᱾
ᱦᱚᱲ ᱥᱚᱢᱟᱡᱽ ᱠᱚᱫᱚ ᱠᱟᱹᱴᱤᱡ
ᱦᱮᱞᱳ᱾
ᱱᱮᱴ ᱨᱮᱱᱟᱜ ᱯᱨᱚᱵᱞᱮᱢ ᱟᱹᱰᱤ ᱜᱮ ᱰᱤᱥᱴᱟᱵᱽ ᱫᱟᱭ
ᱦᱩᱸ ᱫᱚᱦᱚᱭ ᱵᱤᱱ᱾
ᱦᱩᱸ᱾ ᱦᱮᱸ ᱦᱮᱞᱳ᱾
ᱦᱮᱞᱳ᱾ ᱦᱮᱸ ᱵᱟᱢ ᱟᱸᱡᱚᱢ ᱦᱟᱞᱳ